ᱦᱮᱞᱳᱣ ᱦᱮ ᱜᱚᱢᱠᱮ ᱞᱟᱹᱭ ᱡᱚᱦᱟᱨ ᱜᱮ᱾
ᱡᱚᱦᱟᱨ ᱜᱮ᱾
ᱦᱮᱸ ᱛᱟᱦᱞᱮ ᱠᱷᱚᱵᱚᱨ ᱠᱚ ᱪᱮᱫᱠᱟ? ᱫᱟᱜ ᱡᱟᱹᱲᱤ ᱠᱚᱨᱮᱱᱟᱜ᱾
ᱦᱮᱸ ᱜᱚᱝᱠᱮ ᱠᱷᱚᱵᱚᱨ ᱫᱚ ᱟᱹᱰᱤ ᱱᱟᱯᱟᱭ᱾
ᱦᱟᱸ ᱦᱟᱸ
ᱟᱦᱚᱭ ᱫᱟᱜ ᱫᱟ᱾
ᱟᱪᱪᱷᱟ ᱦᱟᱸ
ᱵᱩᱡ ᱠᱮᱫᱟ ᱵᱤᱱ᱾
ᱦᱩᱸ
ᱟᱞᱮᱭᱟᱜ ᱠᱷᱟᱹᱫᱽ ᱵᱟᱹᱫᱽ ᱨᱮ ᱱᱤᱛᱚᱜ ᱡᱩᱫᱤ ᱵᱤᱱ ᱠᱚᱭᱚᱜᱟ ᱟᱞᱮ ᱥᱮᱫ ᱫᱚ ᱵᱤᱞᱟᱹᱛ ᱫᱤᱥᱚᱢ ᱛᱚ, ᱜᱳᱴᱟ ᱢᱟᱴ ᱜᱮ ᱦᱚᱲ ᱵᱤᱱ ᱧᱮᱧᱟᱢ ᱠᱚᱣᱟ ᱦᱮᱸ ᱜᱚᱴᱟ ᱢᱟᱴᱷ ᱵᱷᱚᱨ ᱮ ᱵᱷᱚᱨ ᱠᱚ ᱨᱚᱦᱚᱭᱮᱫ ᱛᱟᱞᱮᱭᱟ ᱜᱚᱴᱟ ᱢᱟᱴᱷ ᱦᱚᱲ ᱵᱤᱱ ᱧᱟᱢ ᱠᱚᱣᱟ ᱚᱠᱟ ᱥᱮᱫ ᱫᱚ ᱦᱤᱦᱩᱴ ᱴᱟ ᱚᱠᱟ ᱥᱮᱫ ᱫᱚ ᱦᱚᱴᱟ ᱵᱟᱭ ᱱᱚᱝᱠᱟ ᱯᱨᱚᱪᱩᱨ ᱥᱟᱹᱲᱮ ᱠᱟᱱᱟ᱾ ᱟᱨ ᱱᱤᱛᱚᱜ ᱡᱷᱤᱯᱤᱨ ᱡᱷᱤᱯᱤᱨ ᱫᱟᱜ ᱦᱚᱭ ᱫᱟᱜ᱾ ᱫᱟ ᱵᱩᱡᱽ ᱠᱮᱫᱟ ᱵᱤᱱ ᱛᱟᱦᱚᱞᱮ ᱚᱱᱟ ᱠᱚ ᱱᱤᱭᱟᱹ ᱜᱮ ᱱᱤᱛᱚᱜ ᱫᱚ ᱠᱷᱮᱛ ᱥᱮᱫ ᱵᱤᱛᱟᱹ ᱠᱟᱞᱟᱜ ᱠᱚᱞᱤᱧ ᱦᱮᱡ ᱠᱟᱱᱟ᱾
ᱟᱪᱪᱷᱟ ᱱᱤᱛᱳᱜ ᱢᱟᱱᱮ ᱪᱟᱥ ᱵᱟᱠᱷᱨᱟ ᱜᱮᱵᱤᱱ, ᱫᱷᱩᱨᱟᱹᱶ ᱠᱟᱱᱟ ᱛᱟᱦᱚᱞᱮ ᱵᱟᱝ?
ᱪᱟᱥ ᱵᱟᱠᱷᱨᱟ ᱦᱚᱞᱮ ᱠᱟᱹᱢᱤᱭᱮᱫ ᱛᱟᱞᱮᱭᱟ ᱟᱨᱠᱤ᱾
ᱦᱩᱸ
ᱟᱨ ᱵᱮᱥᱤ ᱫᱤᱱ ᱫᱚ ᱵᱟᱝ ᱟᱨ ᱢᱚᱴᱟᱢᱩᱴᱤ ᱢᱤᱫ ᱥᱚᱯᱛᱟᱦᱚ ᱵᱟᱨ ᱥᱚᱯᱛᱟᱦᱚ ᱛᱮᱜᱮ ᱟᱞᱮ ᱜᱚᱴᱟ ᱵᱟᱹᱫᱽ ᱞᱮ ᱨᱚᱦᱚᱭ ᱪᱟᱵᱟᱭᱟ᱾
ᱦᱮᱸ ᱦᱮᱸ
ᱦᱩᱸ
ᱱᱚᱛᱮ ᱟᱞᱮ ᱥᱮᱫ ᱦᱚᱸ ᱚᱱᱠᱟᱜᱮ ᱯᱩᱨᱟᱹ ᱡᱳᱛᱫᱟᱨ ᱠᱚ ᱮᱢ ᱠᱟᱫᱟ ᱟᱫᱚ ᱫᱟᱜ ᱡᱟᱹᱲᱤ ᱵᱟᱹᱱᱩᱜ ᱠᱷᱟᱹᱛᱤᱨ ᱛᱮ ᱠᱟᱹᱴᱤᱜ ᱛᱟᱭᱱᱚᱢ ᱧᱚᱜ ᱜᱮᱭᱟ᱾
ᱦᱩᱸ ᱦᱩᱸ
ᱦᱩᱸ ᱵᱟᱹᱭᱦᱟᱹᱲ ᱵᱟᱹᱭᱦᱟᱹᱲ ᱠᱚ ᱨᱚᱦᱚᱭ ᱪᱟᱞᱟᱜ ᱠᱟᱱᱟ, ᱟᱫᱚ ᱜᱷᱩᱴᱩ ᱠᱚᱫ ᱫᱚ ᱵᱟᱝ ᱫᱟᱜᱚᱜ ᱠᱟᱱᱟ ᱫᱟᱜᱚᱜ ᱠᱟᱱ ᱨᱮᱦᱚᱸ ᱥᱚᱸᱜᱮᱛᱮ ᱟᱸᱡᱮᱫᱚᱜ ᱠᱟᱱᱟ᱾
ᱦᱩᱸ
ᱛᱟᱦᱞᱮ ᱥᱚᱸᱜᱮ ᱛᱮᱛᱚ ᱟᱨ ᱴᱟᱠᱴᱟᱨ ᱵᱟᱹᱵᱤᱱ ᱧᱟᱢᱟ ᱡᱮ ᱚᱲᱟᱜ ᱨᱮᱱᱟᱜ ᱠᱟᱱᱟ᱾ ᱪᱮᱫ ᱵᱤᱱ ᱥᱤ ᱜᱚᱫᱟ᱾
ᱦᱩᱸ
ᱚᱱᱮ ᱚᱱᱠᱟ ᱠᱷᱟᱹᱛᱤᱨ ᱟᱸᱡᱮᱫᱚᱜ ᱠᱟᱱᱟ ᱫᱟᱜ ᱠᱚ᱾
ᱦᱩᱸ ᱦᱩᱸ ᱟᱹᱞᱤᱧᱟᱜ ᱫᱚ ᱜᱚᱝᱠᱮ ᱵᱩᱡᱽ ᱠᱮᱫᱟ ᱵᱤᱱ ᱢᱟᱱᱮ ᱦᱚᱲᱟᱜ ᱵᱷᱚᱨᱥᱟ ᱨᱮᱫᱚ ᱵᱟᱹᱞᱤᱧ ᱛᱟᱦᱮᱱᱟ ᱟᱞᱮ ᱫᱚ ᱚᱱᱟ ᱦᱮᱱᱛᱟ ᱴᱟᱨᱞᱮ ᱦᱟᱛᱟᱣ ᱠᱟᱫᱟ ᱵᱩᱡ ᱠᱮᱫᱟ ᱵᱮᱱ᱾
ᱟᱪᱪᱷᱟ ᱦᱮᱸ
ᱦᱚᱸᱜᱼᱚᱭ ᱜᱷᱩᱴᱩ ᱠᱚ ᱫᱟᱜ ᱠᱟᱱ ᱛᱟᱞᱮᱭᱟ ᱯᱩᱨᱟᱹ ᱟᱫᱚ ᱥᱮᱛᱟᱜ ᱟᱹᱭᱩᱵ ᱮ ᱫᱟᱜ ᱠᱮᱫᱟ ᱥᱮᱛᱟᱜ ᱞᱤᱧ ᱦᱮᱡ ᱮᱱᱟ ᱧᱮᱞ ᱠᱮᱫᱟᱞᱤᱧ ᱡᱮ ᱫᱟᱜ ᱟᱠᱟᱱᱟ ᱟᱫᱚ ᱦᱮᱱ ᱴᱟᱠᱴᱟᱨ ᱞᱤᱧ ᱟᱹᱜᱩ ᱠᱮᱫ ᱛᱟᱹᱞᱤᱧᱟ
ᱟᱪᱪᱷᱟ
ᱱᱚᱜᱼᱚᱭ ᱜᱷᱩᱴᱩ ᱫᱚ ᱥᱮ ᱢᱟᱱᱮ ᱢᱤᱫ ᱫᱷᱟᱣ ᱵᱟᱨ ᱫᱷᱟᱣ ᱥᱤ ᱠᱟᱛᱮᱫ ᱜᱮ ᱤᱭᱟᱹ ᱢᱟᱱᱮ ᱯᱚᱪᱟᱱ ᱡᱚᱢ ᱦᱚᱪᱚ ᱵᱟᱝ ᱜᱟᱱᱚᱜᱼᱟ ᱪᱮᱫᱟᱜ ᱡᱮ ᱜᱟᱯᱟ ᱛᱟᱦᱮᱱᱟ ᱥᱮ ᱵᱟᱝ ᱢᱮᱭᱟᱝ ᱛᱟᱦᱮᱱᱟ ᱥᱮ ᱵᱟᱝ ᱡᱮ ᱟᱹᱵᱤᱱ ᱯᱚᱪᱟᱱ ᱵᱤᱱ ᱠᱷᱟᱣᱟᱣᱟ ᱚᱱᱠᱟ ᱫᱚ ᱵᱟᱝ ᱢᱤᱫ ᱢᱤᱫ ᱫᱤᱱ ᱛᱮᱜᱮ ᱡᱟ ᱦᱩᱭᱩᱜᱼᱟ ᱵᱟᱨ ᱪᱟᱥ ᱯᱚᱪᱟᱥ ᱥᱤ ᱠᱟᱛᱮᱜ ᱯᱩᱨᱟᱹ ᱞᱤᱧ ᱞᱟᱹᱦᱩᱫ ᱫᱩᱞ ᱫᱩᱞᱟᱹᱣ ᱮᱫᱟ ᱟᱨ ᱨᱚᱦᱚᱭ ᱠᱚ ᱟᱨᱟᱢᱵᱷᱚᱭᱮᱫᱟ
ᱦᱮᱸ ᱦᱮᱸ
ᱦᱩᱸ ᱟᱞᱤᱧᱟᱜ ᱫᱚ ᱚᱱᱠᱟ ᱦᱮᱱ ᱴᱟᱠᱴᱟᱨ ᱢᱮᱱᱟᱜ ᱛᱟᱹᱞᱤᱧᱟ ᱤᱱᱟᱹ ᱠᱷᱟᱹᱛᱤᱨ ᱢᱟᱱᱮ ᱵᱟᱹᱭᱦᱟᱹᱲ ᱫᱚᱞᱤᱧ ᱨᱚᱦᱚᱭ ᱪᱟᱵᱟ ᱟᱠᱟᱫᱟ ᱱᱚᱜᱼᱚᱭ ᱜᱷᱩᱴᱩ ᱞᱤᱧ ᱟᱨᱟᱢᱵᱷᱚ ᱟᱠᱟᱫᱟ
ᱟᱪᱪᱷᱟ ᱦᱩᱸ ᱦᱳᱭ ᱟᱫᱚ ᱦᱮᱱ ᱴᱨᱟᱠᱴᱟᱨ ᱠᱚ ᱛᱟᱦᱮᱸ ᱞᱮᱱᱠᱷᱟᱱ ᱫᱚ ᱥᱩᱵᱤᱫᱟ ᱜᱮ ᱟᱹᱞᱤᱧ ᱫᱚ ᱦᱚᱸ ᱡᱮᱢᱚᱱ ᱴᱟᱠᱴᱟᱨ ᱛᱟᱭᱱᱚᱢ ᱨᱮ ᱢᱮᱱᱟᱜ ᱞᱤᱧᱟᱹ ᱚᱱᱟ ᱴᱟᱠᱼ ᱼᱴᱟᱨ ᱨᱮᱱᱟᱜ ᱠᱟᱡ ᱢᱤᱫᱴᱟᱝ ᱯᱟᱭᱤᱯ ᱯᱷᱟᱴᱟᱣ ᱟᱠᱟᱱ ᱛᱟᱭᱟ
ᱟᱪᱪᱷᱟ ᱟᱪᱪᱷᱟ ᱦᱮᱸᱸ
ᱡᱟᱦᱟᱸ ᱦᱟᱱᱮ ᱞᱟᱦᱟ ᱪᱟᱠᱟ ᱡᱟᱦᱟᱸᱛᱮ ᱦᱟᱱᱛᱮ ᱱᱟᱛᱮᱭᱟᱭ ᱢᱟᱱᱮ ᱱᱮᱛᱟᱨ ᱫᱚ ᱟᱫᱚ ᱦᱟᱭᱰᱨᱳᱚᱞᱤᱠ ᱥᱤᱥᱴᱮᱢ ᱛᱚ
ᱦᱮᱸ
ᱛᱟᱦᱚᱞᱮ ᱚᱱᱟ ᱯᱟᱭᱤᱯ ᱯᱷᱟᱴᱟᱣ ᱟᱠᱟᱱᱟ ᱛᱟᱦᱞᱮ ᱚᱸᱰᱮ ᱥᱩᱱᱩᱢ ᱩᱰᱩᱠᱚᱜ ᱠᱟᱱᱟ
ᱦᱩᱸ ᱦᱩᱸ ᱛᱟᱦᱞᱮ ᱜᱚᱝᱠᱮ ᱱᱤᱛᱚᱜ ᱫᱚ ᱩᱱᱤ ᱴᱟᱠᱴᱟᱨ ᱯᱟᱴᱤ ᱫᱚ ᱚᱠᱟᱭᱮᱱᱟᱭ ᱛᱟᱦᱚᱞᱮ?
ᱴᱟᱠᱴᱟᱨ ᱯᱟᱴᱤ ᱫᱚ ᱩᱱᱤ ᱵᱟᱡᱟᱨᱮ ᱥᱮᱱ ᱠᱟᱱᱟ ᱯᱟᱭᱤᱯ ᱠᱤᱨᱤᱧ ᱰᱟᱭᱵᱷᱟᱨ ᱦᱚᱸ ᱫᱩᱲᱩᱵ ᱫᱩᱲᱩᱵ ᱠᱤᱱ ᱵᱤᱨᱠᱛᱚᱭ ᱱᱟ
ᱦᱮᱸ
ᱩᱱᱠᱤᱱ ᱦᱚᱸ ᱟᱫᱚ ᱠᱤᱱ ᱤᱭᱟᱹ ᱠᱮᱫᱟ ᱫᱟᱹᱲ ᱠᱮᱫᱟ
ᱟᱪᱪᱷᱟ
ᱩᱱᱠᱤᱱ ᱦᱚᱸ ᱮᱱᱟᱝ ᱨᱮᱠᱤᱱ ᱥᱮᱱ ᱠᱟᱱᱟ ᱟᱫᱚ ᱱᱤᱛᱳᱜ ᱫᱚ ᱟᱹᱜᱩ ᱫᱚᱨᱠᱟᱨ ᱟᱫᱚ ᱱᱤᱛᱚᱜ ᱦᱚᱸ ᱵᱟᱡᱟᱨ ᱠᱷᱚᱱ ᱜᱮ ᱵᱟᱹᱠᱤᱱ ᱦᱤᱡᱩᱜ ᱠᱟᱱᱟ
ᱦᱮᱸ
ᱯᱷᱳᱱ ᱦᱤᱡᱩᱜ ᱠᱟᱱ ᱛᱟᱹᱵᱤᱱᱟ ᱥᱮ ᱪᱮᱫ?
ᱦᱮᱸ ᱯᱷᱳᱱ ᱫᱚ ᱦᱤᱡᱩᱜ ᱠᱟᱱ ᱛᱟᱹᱞᱤᱧᱟ ᱾ ᱟᱫᱚ ᱱᱤᱛᱳᱜ ᱫᱚ ᱵᱟᱹᱞᱤᱧ ᱥᱟᱵᱟ ᱪᱮᱫᱟᱜ ᱥᱮ ᱟᱹᱵᱤᱱ ᱥᱟᱞᱟᱜ ᱢᱟᱱᱮ ᱟᱹᱰᱤ ᱫᱤᱱ ᱜᱟᱞᱢᱟᱨᱟᱣ ᱠᱚ ᱵᱟᱝ ᱦᱩᱭ
ᱦᱳᱭ ᱟᱫᱚ ᱤᱭᱟᱹ ᱤᱭᱟᱹ ᱠᱟᱛᱟ ᱵᱤᱱ ᱚᱱᱟ ᱡᱟᱦᱟᱸ ᱵᱷᱟᱭᱵᱟᱨᱮᱥᱚᱱ ᱢᱮᱱᱟᱜ ᱫᱚ
ᱦᱮᱸ
ᱚᱱᱟ ᱵᱤᱱ ᱵᱚᱱᱫᱚ ᱞᱮᱠᱷᱟᱱ ᱜᱮ ᱟᱫᱚ ᱚᱱᱟ ᱵᱷᱮᱸ ᱵᱷᱮᱸ ᱛᱮᱫ ᱵᱟᱝ ᱦᱤᱡᱩᱜᱼᱟ
ᱚ ᱚᱱᱟ ᱠᱟᱴᱟᱣ ᱟᱠᱟᱫᱟᱭ ᱵᱩᱡᱽ ᱠᱮᱫᱟᱵᱮᱱ ᱾
ᱦᱮᱸ ᱛᱳ ᱦᱚᱞᱟ ᱚᱱᱛᱮ ᱞᱤᱧ ᱥᱮᱱ ᱞᱮᱱᱟ ᱦᱟᱴ ᱥᱮᱫ
ᱟᱪᱪᱷᱟ
ᱦᱟᱴ ᱨᱮ ᱠᱳᱱᱳ ᱦᱚᱲ ᱜᱮ ᱵᱟᱹᱱᱩᱜ ᱠᱚᱣᱟ ᱵᱩᱡ ᱫᱟᱵᱤᱱ
ᱟᱪᱪᱷᱟ ᱦᱮᱸ
ᱟᱞᱤᱧ ᱢᱚᱱᱮᱭᱮᱫᱟ ᱛᱟᱦᱚᱞᱮ ᱚᱱᱛᱮ ᱵᱤᱞᱟᱹᱛ ᱥᱮᱫ ᱨᱮᱱ ᱜᱮᱛᱚ ᱵᱤᱥᱤ ᱦᱟᱴ ᱫᱚᱠᱚ
ᱦᱮᱸ ᱦᱮᱸ
ᱟᱫᱚ ᱟᱫᱚ ᱚᱱᱛᱮ ᱟᱫᱚ ᱚᱱᱛᱮ ᱪᱟᱥ ᱞᱟᱜᱟᱣ ᱠᱟᱱᱟ ᱡᱟᱹᱱᱤᱡ ᱤᱱᱟᱹ ᱛᱮᱞᱤᱧ ᱠᱚᱭᱚᱜ ᱵᱟᱲᱟᱜ ᱠᱟᱱᱟ ᱯᱷᱟᱸᱠᱟ ᱜᱮ,
ᱦᱮᱸ ᱢᱟᱱᱮ ᱟᱞᱮ ᱨᱮ ᱟᱞᱮ ᱥᱮᱫ ᱨᱮᱱ ᱜᱚᱝᱠᱮ ᱵᱩᱪ ᱠᱮ
ᱟᱯᱮ ᱥᱮᱫ ᱦᱚᱸ ᱦᱟᱴ ᱵᱟᱝ ᱦᱩᱭᱩᱜᱼᱟ? ᱚᱱᱟ ᱦᱟᱴ ᱨᱮ ᱪᱮ ᱠᱷᱚᱱᱟᱜ ᱜᱮ ᱱᱟᱦᱮᱞ ᱠᱚᱦᱚᱸ ᱠᱚ ᱟᱹᱜᱩᱭᱟ ᱦᱚᱲ᱾ ᱟᱲᱜᱚᱢ ᱠᱚ ᱦᱮᱸ ᱟᱨᱚ ᱡᱮᱢᱚᱱ ᱟᱯᱮ ᱥᱮᱫ ᱧᱟᱢᱚᱜᱼᱟ ᱚᱱᱮ ᱢᱟᱛᱠᱚᱢ ᱠᱚ ᱢᱮᱱᱟᱜᱼᱟ, ᱦᱮᱸ ᱚᱱᱟ ᱠᱚᱦᱚᱸ ᱟᱹᱜᱩᱭᱟ ᱟᱞᱮ ᱥᱮᱫ ᱟᱨᱠᱤ ᱟᱨ ᱩᱛᱩ ᱠᱚᱦᱚᱸ ᱟᱯᱮ ᱥᱮᱫ ᱫᱚ ᱥᱚᱥᱛᱟ ᱜᱮᱭᱟ, ᱟᱞ ᱥᱮᱫ ᱫᱚ ᱢᱟᱱᱮ ᱠᱟᱹᱴᱤᱡ ᱫᱟᱢ ᱧᱚᱜ ᱜᱮᱭᱟ ᱵᱟᱡᱟᱨ ᱠᱚᱨᱮ
ᱦᱩᱸ ᱦᱩᱸ
ᱦᱮᱸ ᱟᱯᱮ ᱥᱮᱫ ᱫᱚ ᱫᱚᱢᱮ ᱠᱚ ᱪᱟᱥ ᱜᱮᱭᱟ᱾
ᱦᱳᱭ ᱟᱫᱚ ᱱᱚᱣᱟ ᱫᱚ ᱱᱚᱣᱟ ᱫᱚ ᱰᱟᱭᱨᱮᱠᱴ ᱪᱟᱹᱥᱤ ᱴᱷᱮᱱ ᱛᱚ ᱟᱨ ᱵᱟᱡᱟᱨ ᱨᱮᱱᱟᱜ ᱫᱚ ᱦᱟᱱᱮ ᱯᱟᱹᱭᱠᱟᱹᱨ ᱪᱮᱛᱟᱱ ᱯᱟᱹᱭᱠᱟᱹᱨ,
ᱯᱟᱹᱭᱠᱟᱹᱨ ᱪᱮᱛᱟᱱ ᱯᱟᱹᱭᱠᱟᱹᱨ ᱦᱮᱸ ᱟᱵᱤᱱ ᱴᱷᱮᱱ ᱫᱚ ᱧᱮᱞ ᱵᱤᱱ ᱫᱚᱥ ᱴᱟᱠᱟᱭ ᱦᱟᱛᱟᱣᱟ ᱟᱨ ᱟᱡ ᱫᱚ ᱠᱩᱲᱤ ᱴᱟᱠᱟᱭ ᱟᱹᱷᱨᱤᱧᱟ᱾
ᱦᱳ ᱦᱳ
ᱡᱟᱦᱟᱸᱱᱟᱜ ᱜᱮ ᱚᱱᱠᱟ ᱟᱨᱠᱤ ᱯᱟᱹᱭᱠᱟᱹᱨ ᱪᱮᱛᱟᱱ ᱯᱟᱹᱭᱠᱟᱹᱨ ᱫᱚ ᱚᱱᱠᱟᱜ ᱜᱮ᱾ ᱞᱟᱹᱭ ᱵᱤᱱ ᱢᱟ᱾
ᱦᱮᱸ ᱛᱟᱦᱚᱞᱮ ᱠᱷᱮᱛ ᱥᱮᱫ ᱵᱤᱱ ᱦᱮᱡ ᱟᱠᱟᱱᱟ ᱥᱮ ᱪᱮᱫ?
ᱦᱮᱸ ᱠᱷᱮᱛ ᱥᱮᱫ ᱜᱮ ᱞᱤᱧ ᱦᱮᱡ ᱟᱠᱟᱱᱟ, ᱦᱚᱜᱼᱚᱭ ᱨᱚᱴᱟᱨ
ᱤᱭᱟᱹ ᱨᱮᱞᱤᱧ ᱥᱤ ᱤᱭᱟᱹ ᱦᱮᱱ ᱴᱨᱟᱠᱴᱟᱨ ᱛᱮᱞᱤᱧ ᱥᱤ ᱠᱮᱫᱟ᱾ ᱟᱫᱚ ᱱᱚᱜ ᱚᱚᱭ ᱫᱟᱨᱮ ᱵᱩᱴᱟᱹ ᱥᱮᱫ ᱞᱤᱧ ᱡᱤᱨᱟᱹᱜ ᱠᱟᱱᱟ ᱟᱨᱠᱤ᱾ ᱦᱮᱸ ᱛᱤᱠᱤᱱ ᱦᱚᱸ ᱛᱤᱠᱤᱱ ᱜᱚᱫ ᱮᱱᱟ ᱠᱟᱹᱴᱤᱡ ᱡᱚᱢ ᱵᱟᱲᱟ ᱦᱚᱸ ᱦᱩᱭᱩᱜᱼᱟ᱾
ᱦᱮᱸ
ᱡᱚᱢ ᱞᱮᱜᱮ ᱞᱤᱧ ᱛᱟᱯᱚᱨᱮ ᱟᱫᱚ ᱚᱲᱟᱜ ᱞᱤᱧ ᱤᱫᱤᱭᱟ ᱥᱤ ᱫᱚ ᱦᱩᱭ ᱟᱠᱟᱱᱟ ᱞᱚᱥᱚᱫ ᱦᱚᱸ ᱦᱩᱭ ᱟᱠᱟᱱᱟ᱾ ᱛᱚᱞᱟ ᱠᱚ ᱞᱤᱧ ᱪᱷᱩᱲᱭᱟᱹᱣ ᱜᱚᱫ ᱠᱟᱜᱼᱟ ᱟᱨ ᱚᱲᱟᱜ ᱥᱮᱫ ᱞᱤᱧ ᱥᱚᱡᱷᱮᱭᱟ ᱵᱟᱹᱭ ᱵᱟᱹᱭ ᱛᱮ᱾
ᱦᱮᱸ ᱠᱟᱹᱢᱤᱱ ᱠᱚᱫᱚ ᱠᱚ ᱛᱟᱦᱮᱸ ᱦᱟᱛᱟᱲᱚᱜ ᱜᱮᱭᱟ ᱛᱚ?
ᱦᱮᱸ ᱠᱟᱹᱢᱤᱱ ᱠᱚᱫᱚ ᱱᱤᱛᱚᱜ ᱫᱚ ᱨᱚᱦᱚᱭᱟ ᱠᱚ᱾ ᱛᱟᱨᱯᱚᱨᱮ ᱠᱚ ᱪᱟᱞᱟᱜᱼᱟ, ᱦᱮᱸ ᱟᱞᱮ ᱥᱮᱫ ᱫᱚ ᱜᱚᱢᱠᱮ ᱚᱱᱠᱟᱜᱮ ᱟᱞᱮ ᱥᱮᱫ ᱫᱚ ᱢᱳᱴᱟᱢᱩᱴᱤ ᱫᱟᱹᱲ ᱜᱚᱫᱟ ᱠᱚ ᱞᱚᱜᱚᱱ ᱜᱮ ᱦᱮᱸ᱾ ᱟᱨᱚ ᱡᱩᱫᱤ ᱡᱟᱦᱟᱸᱭᱟᱜ ᱠᱚ ᱪᱷᱩᱴᱟᱹᱜᱼᱟ ᱪᱷᱩᱴᱟᱹᱜ ᱟᱠᱚ᱾ ᱢᱟᱱᱮ ᱵᱟᱨᱭᱟ ᱠᱟᱛᱮᱫ ᱦᱚᱸᱠᱚ ᱠᱟᱹᱢᱤ ᱜᱮᱭᱟ᱾
ᱦᱮᱸ ᱟᱨ ᱵᱟᱝ ᱟᱹᱵᱤᱱᱟᱜ ᱦᱚᱸ ᱡᱩᱫᱤ ᱞᱚᱥᱚᱫ ᱦᱟᱥᱟ ᱛᱟᱦᱮᱱᱟ ᱢᱮᱛᱟ ᱠᱚ ᱠᱟᱱ ᱠᱚ ᱠᱟᱹᱢᱤᱭᱟ ᱠᱚ?
ᱦᱮᱸ ᱡᱩᱫᱤ ᱟᱹᱞᱤᱧᱟᱜ ᱪᱟᱵᱟᱜᱼᱟ᱾ ᱟᱨ ᱡᱩᱫᱤ ᱮᱴᱟᱜ ᱦᱚᱲᱟᱜ ᱡᱩᱫᱤ ᱞᱚᱥᱚᱫ ᱦᱟᱥᱟ ᱛᱟᱦᱮᱱᱟ ᱩᱱᱤ ᱡᱩᱫᱤ ᱞᱟᱹᱭᱟᱭ ᱡᱮ ᱱᱚᱣᱟ ᱪᱟᱵᱟ ᱞᱮᱠᱷᱟᱱ ᱤᱧ ᱱᱤᱱᱟᱹᱜ ᱠᱟᱛᱮᱧ ᱮᱢᱟ ᱯᱮᱭᱟ᱾ ᱪᱚ ᱤᱧᱟᱹᱜ ᱨᱚᱦᱚᱭ ᱠᱟᱹᱛᱤᱧ ᱯᱮ ᱨᱚᱦᱚᱭᱟ᱾ ᱠᱚ ᱦᱮᱸ
ᱚᱱᱟ ᱫᱚ ᱚᱵᱷᱟᱨ ᱴᱟᱭᱤᱢ ᱡᱟᱜᱮ᱾ ᱥᱮᱱᱚᱜ ᱦᱤᱡᱩᱜ ᱜᱟᱹᱰᱤ ᱵᱷᱟᱲᱟ ᱨᱮᱦᱚᱸ ᱛᱚ ᱦᱩᱭᱩᱜ ᱛᱟᱠᱚᱣᱟ᱾
ᱦᱮᱸ ᱟᱞᱮ ᱥᱮᱫ ᱫᱚ ᱚᱱᱠᱟ ᱵᱩᱡ ᱠᱮᱫᱟᱵᱤᱱ?
ᱦᱩᱸ ᱚᱱᱠᱟᱜᱮ ᱱᱮᱛᱟᱨ ᱫᱚ᱾
ᱦᱩᱸ ᱦᱩᱸ
ᱟᱞᱮᱥᱮᱫ ᱢᱟ ᱜᱟᱹᱡᱮ ᱜᱟᱡᱟᱲ ᱟᱠᱟᱱᱟ᱾
ᱦᱮᱸ
ᱛᱟᱞᱦᱮ ᱮᱢᱚᱱ ᱥᱩᱥᱩᱨ ᱵᱟᱱᱠᱚ ᱪᱷᱟᱛᱟ ᱟᱠᱟᱫᱟ ᱵᱟᱝ ᱵᱟᱹᱵᱤᱱ ᱵᱩᱡ ᱫᱟᱲᱮᱭᱟᱜᱼᱟ ᱡᱮ ᱡᱷᱩᱲ ᱵᱤᱱ ᱢᱟᱜᱼᱟ
ᱦᱮᱸ
ᱟᱹᱛᱷᱟᱹᱲᱤ ᱢᱟᱜ ᱵᱟᱭ ᱜᱟᱱᱚᱜᱼᱟ ᱞᱟᱦᱟ ᱦᱟᱯᱟ ᱛᱮ ᱫᱟᱞ ᱦᱩᱭᱩᱜᱼᱟ
ᱟᱪᱪᱷᱟ ᱦᱮᱸ
ᱥᱩᱥᱩᱨ ᱵᱟᱱ ᱢᱮᱱᱟᱜ ᱠᱚ ᱠᱷᱟᱱ ᱠᱚ ᱩᱰᱟᱹᱜ ᱜᱮᱭᱟ ᱢᱤᱫ ᱵᱟᱨ ᱛᱟᱨᱯᱚᱨᱮ ᱟᱫᱚ ᱧᱮᱞ ᱧᱮᱞᱛᱮ ᱢᱟᱜ ᱦᱩᱭᱩᱜᱼᱟ
ᱟᱞᱮᱥᱮᱫ ᱦᱚᱸ ᱜᱚᱝᱠᱮ ᱚᱱᱠᱟᱜᱮ ᱱᱤᱛᱚᱜ ᱫᱚ ᱢᱟᱱᱮ ᱩᱱᱟᱹᱜ ᱫᱚ ᱵᱟᱝ ᱡᱚᱠᱷᱚᱱ ᱦᱩᱲᱩ ᱠᱚ ᱵᱤᱞᱤᱜᱼᱟ ᱟᱨᱠᱤ ᱵᱮᱞᱮ ᱠᱟᱛᱮᱫ ᱤᱨ ᱵᱟᱲᱟ ᱠᱚ ᱦᱩᱭᱩᱜᱼᱟ ᱚᱛᱚᱭ ᱚᱠᱚᱭ ᱫᱚ ᱛᱤ ᱛᱮᱦᱚᱸ ᱠᱚ ᱮᱨ ᱜᱮᱭᱟ ᱠᱚᱛᱚ ᱢᱮᱥᱤᱱ ᱛᱮᱦᱚᱸ ᱠᱚ ᱤᱨ ᱜᱮᱭᱟ ᱦᱮᱸ ᱛᱟᱦᱚᱞᱮ ᱚᱱᱟ ᱛᱟᱨᱯᱚᱨᱮ ᱚᱱᱟ ᱡᱚᱠᱷᱚᱱ ᱠᱚ ᱛᱚᱞ ᱠᱚ ᱦᱩᱭᱩᱜᱼᱟᱥᱮ ᱵᱟᱝ ᱛᱚᱞ ᱠᱚ ᱦᱩᱭᱩᱜᱼᱟ ᱛᱚ ᱛᱟᱦᱚᱞᱮ ᱩᱱᱫᱚ ᱵᱤᱧ ᱠᱚ ᱩᱰᱩᱠᱚᱜᱼᱟ ᱟᱞᱮᱥᱮ
ᱵᱤᱧ ᱦᱮᱸ
ᱵᱤᱧ ᱛᱚ ᱩᱱᱠᱩ ᱵᱤᱧ ᱫᱚ ᱮᱢᱚᱱ ᱵᱤᱧ ᱠᱟᱱᱟ ᱠᱚ ᱢᱟᱱᱮ ᱞᱟᱹᱭᱟᱠᱚ ᱡᱮ ᱠᱩ ᱵᱤᱧ ᱡᱩᱫᱤ ᱠᱚ ᱢᱟᱱᱮ ᱜᱮᱜᱮᱨᱟ ᱟᱨᱠᱤ ᱢᱟᱱᱮ ᱵᱟᱹᱵᱤᱱ ᱵᱟᱧᱪᱟᱜᱼᱟ ᱱᱚᱝᱠᱟ ᱠᱚ ᱞᱟᱹᱭᱟ ᱚᱠᱚᱭ ᱦᱚᱲ ᱫᱚᱠᱚ ᱵᱟᱧᱪᱟᱣ ᱦᱚᱸᱠᱚ ᱵᱟᱧᱪᱟᱜᱼᱟ ᱚᱠᱚᱭ ᱵᱟᱝ ᱦᱚᱸᱠᱚ ᱵᱟᱧᱪᱟᱜᱼᱟ ᱡᱩᱫᱤ ᱚᱱᱠᱟ ᱞᱮᱴᱚᱜ ᱟᱠᱚ ᱟᱨᱠᱤ
ᱦᱮᱸ ᱨᱟᱱ ᱴᱷᱤᱠ ᱢᱚᱛᱚ ᱵᱟᱭ ᱧᱟᱢᱟ
ᱨᱟᱱ ᱴᱷᱤᱠ ᱢᱚᱛᱚ ᱡᱩᱫᱤ ᱵᱟᱭ ᱧᱟᱢᱟ ᱩᱱᱤ ᱫᱚ ᱮᱠᱫᱚᱢ ᱜᱚᱡ ᱞᱚᱦᱚᱢ ᱜᱚᱫᱚᱜ ᱟᱭ ᱟᱨᱠᱤ ᱦᱮᱸ
ᱦᱩᱸ
ᱛᱟᱦᱚᱞᱮ ᱞᱟᱹᱭ ᱟᱠᱚ ᱟᱭᱢᱟ ᱦᱚᱲ ᱴᱷᱮᱱᱤᱧ ᱟᱸᱡᱚᱢ ᱠᱟᱫᱟ ᱞᱟᱹᱭ ᱟᱠᱚ ᱡᱟᱦᱟᱸᱭ ᱦᱩᱲᱩ ᱢᱟᱱᱮ ᱤᱨ ᱜᱟᱹᱲᱤ ᱦᱤᱡᱩᱜᱼᱟ ᱩᱱᱠᱩ ᱜᱮ ᱞᱟᱹᱭᱟᱠᱚ ᱥᱮ ᱵᱤᱧ ᱠᱚ ᱟᱹᱜᱩ ᱠᱚᱣᱟ ᱟᱨ ᱩᱱᱠᱩ ᱦᱚᱸᱠᱚ ᱟᱲᱟᱜ ᱠᱚᱣᱟ ᱢᱟᱱᱮ ᱦᱚᱲ ᱵᱚᱛᱚᱨ ᱦᱚᱪᱚ ᱞᱟᱹᱜᱤᱫ ᱢᱟᱱᱮ ᱟᱠᱚᱣᱟᱜ ᱯᱚᱭᱥᱟ ᱦᱩᱭᱩᱜᱼᱟ ᱟᱠᱚ ᱠᱚ ᱤᱨᱟ ᱤᱱᱟᱹ ᱠᱷᱟᱹᱛᱤᱨ ᱢᱟᱱᱮ ᱩᱱᱠᱩ ᱫᱚᱠᱚ ᱟᱹᱜᱩ ᱠᱚᱣᱟ ᱥᱮ ᱥᱟᱵ ᱠᱚᱣᱟ ᱠᱚ ᱥᱮ ᱚᱠᱟ ᱠᱷᱚᱱᱟᱜ ᱪᱤᱲᱤᱭᱟᱠᱷᱟᱱᱟ ᱥᱮᱫ ᱠᱚ ᱟᱹᱜᱩ ᱠᱚᱣᱟ ᱵᱟᱹᱧ ᱵᱟᱲᱟᱭᱟ ᱜᱚᱝᱠᱮ
ᱟᱫᱚ ᱚᱱᱟ ᱫᱚ ᱢᱟᱱᱮ ᱮᱸᱰᱮᱠᱷᱟᱱ ᱦᱚᱲ ᱠᱚᱠᱚ ᱧᱮᱞ ᱞᱮᱠᱷᱟᱱ ᱟᱫᱚ ᱠᱚ ᱞᱟᱹᱭᱟ ᱵᱟᱝ ᱵᱟᱝ ᱤᱧ ᱫᱚ ᱟᱫᱚ ᱢᱮᱥᱤᱱ ᱛᱮᱜᱮᱧ ᱤᱨᱤᱪᱚᱭᱟ ᱢᱤᱫ ᱵᱟᱨ ᱦᱚᱲ ᱠᱚ ᱧᱟᱢ ᱞᱮᱠᱚ ᱠᱷᱟᱱ
ᱦᱩᱸ᱾
ᱟᱠᱚᱣᱟᱜ ᱵᱮᱵᱽᱥᱟ ᱦᱚᱸ ᱵᱷᱟᱜᱤ ᱦᱩᱭᱩᱜ-ᱟ᱾
ᱦᱩᱸ᱾
ᱢᱟᱱᱮ ᱦᱚᱲ ᱟᱰᱤ ᱨᱚᱠᱚᱢ ᱠᱟᱛᱮᱜ ᱠᱚ ᱡᱚᱢ ᱫᱟ ᱦᱮᱸ᱾
ᱦᱮᱸ ᱟᱰᱤ ᱨᱚᱠᱚᱢ ᱠᱟᱛᱮᱜ ᱚᱱᱟ ᱫᱚ ᱯᱚᱞᱩᱥᱤ ᱠᱟᱛᱮᱜ ᱦᱚᱲᱟᱜ ᱯᱚᱭᱥᱟ ᱮᱲᱮᱼᱼ ᱦᱮᱸ ᱦᱚᱸᱜ-ᱚᱭ ᱱᱚᱝᱠᱟ ᱵᱮᱯᱟᱨ ᱛᱚ᱾
ᱦᱮᱸ ᱵᱟᱠᱷᱟᱱ ᱫᱚ ᱦᱚᱜᱼᱚᱸᱭᱼᱼ ᱟᱞᱮ ᱱᱚᱛᱮ ᱢᱟ ᱵᱤᱨ ᱫᱤᱥᱚᱢ ᱱᱚᱜ-ᱚ ᱱᱚᱝᱠᱟ ᱴᱷᱤᱠ ᱴᱷᱟᱠ ᱦᱩᱲᱩ ᱠᱩᱦᱚᱸ ᱵᱟᱝ ᱦᱩᱭᱩᱜ-ᱟ ᱩᱥᱩᱞ ᱩᱼᱼ ᱩᱪᱩ ᱱᱤᱪᱩ ᱡᱟᱭᱜᱟ ᱛᱚ᱾
ᱦᱩᱸ ᱦᱩᱸ᱾
ᱛᱟᱦᱚᱞᱮ ᱵᱚᱲᱚ ᱵᱚᱲᱚ ᱟᱲᱤ᱾
ᱦᱩᱸ᱾
ᱟᱨ ᱚᱱᱟ ᱚᱸᱻ ᱵᱚᱲᱚ ᱜᱟᱲᱤ ᱦᱚᱸ ᱚᱠᱟ ᱨᱮᱵᱤᱱ ᱟᱹᱜᱩ ᱠᱟᱛᱮᱜ ᱵᱤᱱ ᱦᱚᱨᱚ ᱵᱚᱨᱚᱭᱟ ᱠᱟᱹᱴᱤᱡ ᱠᱟᱹᱴᱤᱡ ᱠᱷᱮᱛ᱾
ᱦᱮᱸ ᱠᱷᱮᱛ ᱟᱞᱮ ᱥᱮᱜ ᱫᱚᱼᱼ ᱚᱱᱟ ᱤᱭᱟᱹ ᱜᱟᱲᱤ ᱛᱮᱦᱚᱸ ᱠᱚ ᱤᱨ ᱤᱨ ᱜᱟᱹᱲᱤ ᱛᱮᱦᱚᱸ ᱠᱚ ᱤᱨ ᱫᱟ᱾ ᱟᱨ ᱠᱚ ᱛᱚ ᱫᱚ ᱛᱤ ᱛᱮᱠᱚ ᱤᱨᱟ ᱟᱨ ᱦᱚᱯᱟᱨᱟ ᱠᱚ ᱠᱷᱮᱛ ᱨᱮᱜᱮ ᱡᱟᱦᱟᱸ ᱭᱟᱜ ᱰᱟᱝᱜᱽᱨᱤ ᱢᱮᱰᱚᱢᱼᱼ ᱠᱟᱲᱟ ᱵᱟᱹᱱᱩᱜ ᱠᱚᱣᱟ ᱩᱱᱠᱩ ᱫᱚᱼᱼ ᱚᱱᱮ ᱤᱨ ᱠᱟᱛᱮᱜ ᱦᱚᱯᱟᱛ ᱛᱟᱠᱚ ᱦᱚᱯᱟᱨᱟ ᱠᱚ ᱠᱷᱚᱲ ᱫᱚ ᱫᱚᱨᱠᱟᱨ ᱵᱟᱱᱩᱜ ᱛᱟᱠᱚᱣᱟ᱾
ᱦᱩᱸ᱾
ᱟᱨ ᱱᱮᱛᱟᱨ ᱢᱟ ᱼᱼ ᱦᱚᱸᱜᱼᱚᱭ ᱡᱮ ᱞᱟᱹᱭ ᱫᱟ ᱰᱟᱝᱨᱤ ᱠᱤᱨᱤᱧ ᱟᱹᱠᱷᱨᱤᱧ ᱵᱚᱱᱫᱚ᱾ ᱢᱮᱨᱚᱢ ᱵᱷᱤᱲᱤ ᱦᱮᱸ ᱚᱱᱟ ᱠᱷᱟᱹᱛᱤᱨ ᱟᱰᱤ ᱦᱚᱲ ᱜᱮ ᱢᱟᱱᱮ ᱵᱟᱠᱚ ᱫᱚᱦᱚᱭᱮᱜ ᱠᱚᱣᱟ ᱟᱨᱼᱼ
ᱦᱩᱸ ᱦᱩᱸ ᱦᱩᱸ᱾
ᱰᱟᱹᱝᱨᱤ ᱢᱮᱨᱚᱢ ᱾ ᱛᱟᱦᱚᱞᱮ ᱡᱩᱫᱤ ᱥᱚ ᱟᱨᱚ ᱥᱚᱨᱠᱟᱨᱮ ᱪᱟᱞᱩᱭᱟ ᱛᱟᱦᱚᱞᱮ ᱩᱱᱫᱚ ᱦᱚᱲ ᱠᱚᱦᱚᱸᱼᱼ ᱴᱩᱠ ᱴᱟᱠ ᱠᱚ ᱦᱟᱛᱟᱣ ᱠᱚᱣᱟ ᱮᱢᱱᱤ ᱥᱤᱭᱳᱜ ᱵᱟᱲᱟ ᱞᱟᱜᱤᱜ᱾ ᱦᱮᱸ ᱚᱠᱚᱭ ᱫᱚ ᱛᱚᱣᱟᱭ ᱧᱩ ᱞᱟᱹᱜᱤᱜ ᱜᱟᱹᱭ ᱯᱷᱟᱹᱭ ᱠᱚ ᱟᱨᱠᱤ᱾
ᱦᱩᱸ ᱟᱨ ᱱᱤᱛᱚᱜ ᱫᱚᱦᱚ ᱢᱟᱱᱮ ᱛᱮᱠᱚ ᱱᱩᱠᱩ ᱫᱚ ᱡᱤᱱᱤᱥ ᱫᱚᱠᱚ ᱵᱟᱲᱛᱤ ᱤᱫᱤᱭᱟ ᱥᱮᱼᱼ
ᱦᱩᱸ᱾
ᱛᱟᱞᱦᱮᱼᱼ ᱫᱤᱨᱜᱷᱚ ᱫᱤᱱ ᱫᱚᱢᱮ ᱠᱚ ᱫᱷᱟᱹᱨ ᱞᱮᱱ ᱛᱟᱭ ᱠᱷᱟᱱ ᱟᱠᱷᱨᱤᱧ ᱛᱚ ᱵᱟᱝ ᱜᱟᱱᱚᱜ ᱠᱟᱱᱟ᱾
ᱦᱩᱸ᱾
ᱚᱱᱟ ᱚᱱᱟ ᱵᱚᱛᱚᱨᱚᱜᱼᱼ ᱠᱟᱱᱟ ᱠᱚ ᱡᱮ ᱛᱟᱦᱚᱞᱮ ᱵᱚᱱ ᱪᱟᱥ ᱠᱚᱣᱟᱢ ᱚᱠᱟᱨᱮᱢ ᱪᱤᱠᱟᱹᱭ ᱭᱟ᱾
ᱦᱮᱸ᱾
ᱦᱩᱸ᱾ ᱚᱱᱟ ᱠᱷᱟᱹᱛᱤᱨ ᱦᱚᱸ ᱵᱟᱠᱚ ᱫᱚᱦᱚᱭᱮᱜ ᱠᱚᱣᱟ᱾ ᱛᱟᱨᱯᱚᱨᱮ ᱧᱮᱞ ᱫᱟᱠᱚ ᱚᱱᱠᱟ ᱨᱳᱡᱽᱜᱟᱨ ᱵᱟᱹᱱᱩᱜ-ᱟ ᱰᱟᱹᱝᱨᱤ ᱢᱮᱨᱚᱢ ᱫᱚᱦᱚ ᱠᱟᱛᱮᱜ᱾
ᱦᱮᱸ ᱦᱮᱸ ᱟᱫᱚ ᱚᱱᱠᱟ ᱜᱮ ᱠᱚᱼᱼ ᱠᱮ ᱞᱟᱹᱭ ᱫᱟᱹᱞᱤᱧ ᱡᱮᱠᱷᱚᱱ ᱢᱟᱱᱮ ᱯᱟᱹᱭᱠᱟᱹᱨᱤ ᱠᱚ ᱦᱤᱡᱩᱜ-ᱟ ᱩᱱ ᱫᱚᱼᱼ ᱟᱹᱵᱤᱱ ᱧᱮᱞ ᱵᱤᱱᱼᱼ ᱢᱟᱱᱮ ᱯᱟᱹᱭᱠᱟᱹᱨ ᱠᱚ ᱦᱤᱡᱩᱜ-ᱟ ᱩᱱᱠᱩ ᱠᱚ ᱯᱟᱸᱡᱟ ᱠᱚᱣᱟ᱾ ᱡᱮᱠᱷᱚᱱ ᱟᱨ ᱠᱤ ᱛᱟᱦᱚᱞᱮ ᱩᱱᱫᱚᱼᱼ ᱟᱰᱤ ᱠᱚᱢ ᱥᱚᱢ ᱛᱮᱠᱚ ᱯᱟᱸᱡᱟ ᱠᱚᱣᱟ, ᱫᱚᱢᱮ ᱫᱟᱢ ᱛᱮᱫᱚ ᱵᱟᱠᱼᱼ ᱠᱚ ᱯᱟᱸᱡᱟ ᱠᱚᱣᱟ ᱵᱩᱡᱽ ᱠᱮᱫᱟ ᱵᱤᱱ᱾ ᱠᱟᱨᱚᱱ ᱟᱠᱚ ᱠᱚ ᱵᱟᱲᱟᱭᱟ ᱱᱩᱠᱩ ᱫᱚ ᱱᱤᱛᱚᱜ ᱵᱟᱠᱚ ᱟᱠᱷᱨᱤᱧᱚᱜ ᱠᱟᱱᱟ᱾ ᱛᱟᱦᱚᱞᱮ ᱱᱩᱠᱩ ᱫᱚ ᱮᱲᱮ ᱠᱚ ᱦᱩᱭᱩᱜ-ᱟ᱾
ᱦᱚᱭ ᱦᱚᱭ᱾
ᱡᱟᱦᱟᱸ ᱨᱮ ᱠᱩᱲᱤ ᱦᱟᱡᱟᱨ ᱫᱟᱢ ᱦᱮᱸ ᱚᱸᱰᱮ ᱢᱮᱛᱟ ᱢᱟᱭ ᱫᱚᱥ ᱦᱟᱡᱟᱨ᱾
ᱩᱸ ᱦᱩᱸ ᱦᱩᱸ ᱾
ᱵᱤᱥᱮᱥ ᱠᱟᱨᱚᱱ ᱦᱩᱭᱩᱜ ᱠᱟᱱᱟ ᱟᱵᱚ ᱨᱮᱸᱜᱮᱡ ᱦᱚᱲ ᱵᱚᱱ ᱤᱭᱟᱹᱜ ᱠᱟᱱᱟ ᱟᱨᱠᱤ ᱫᱚᱢᱮ ᱵᱚᱱ ᱚᱥᱩᱼᱼ ᱵᱤᱫᱟᱜ ᱠᱟᱱᱟ ᱟᱵᱚ ᱫᱚ ᱰᱟᱝᱨᱤ ᱢᱮᱨᱚᱢ ᱢᱤᱦᱩ ᱢᱮᱨᱚᱢ ᱵᱷᱤᱲᱤ ᱡᱚᱛᱚ ᱟᱵᱚ ᱦᱚᱲ ᱜᱮᱵᱚᱱ ᱟᱹᱥᱩᱞ ᱠᱚᱣᱟ ᱛᱚ ᱦᱮᱸ